ᱟᱨ ᱜᱚᱝᱠᱮ ᱟᱸᱡᱚᱢᱚᱜ ᱠᱟᱱᱟ ᱥᱮ ᱵᱟᱝ
ᱦᱮᱸ ᱜᱚᱢᱠᱮ ᱟᱡᱚᱢᱚᱜ ᱠᱟᱱᱟ ᱞᱟᱹᱭᱵᱤᱱ?
ᱛᱟᱦᱞᱮ ᱜᱚᱝᱠᱮ ᱚᱠᱟᱞᱮᱠᱟ ᱢᱮᱱᱟᱜ ᱵᱤᱱᱟ
ᱦᱮᱸ ᱜᱚᱝᱠᱮ ᱦᱮᱸ ᱵᱮᱥ ᱵᱟᱲᱟ ᱜᱮ ᱱᱤᱭᱟᱹ ᱜᱷᱟᱹᱲᱤᱡ ᱫᱚ, ᱟᱹᱵᱤᱱ ᱜᱤ ᱜᱚᱝᱠᱮ ᱚᱠᱟ ᱞᱮᱠᱟ?
ᱦᱮᱸ ᱜᱚᱝᱠᱮ ᱟᱹᱞᱤᱧ ᱦᱚᱸ ᱚᱝᱠᱟ ᱜᱮ ᱱᱟᱯᱟᱭ ᱧᱚᱜ ᱜᱮ,
ᱟᱪᱪᱷᱟ, ᱜᱚᱝᱠᱮ ᱫᱟᱠᱟ ᱠᱚ ᱫᱚ ᱡᱚᱢ ᱦᱩᱭ ᱱᱟ ᱥᱮ ᱵᱟᱝ ᱜᱚᱝᱠᱮ?
ᱦᱮᱸ ᱜᱚᱝᱠᱮ ᱫᱟᱠᱟ ᱠᱚ ᱡᱚᱢ ᱦᱳᱭᱟ ᱠᱟᱱᱟ,
ᱟᱪᱪᱷᱟ ᱟᱪᱪᱷᱟ ᱟᱪᱪᱷᱟ ᱜᱚᱝᱠᱮ ᱛᱟᱞᱮ ᱠᱟᱹᱢᱤ ᱠᱟᱡᱽ ᱠᱚ ᱫᱚ ᱪᱮᱫ ᱠᱚ ᱦᱩᱭᱩᱜ ᱠᱟᱱᱟ? ᱦᱮᱸ ᱜᱚᱝᱠᱮ ᱡᱚᱢ ᱠᱟᱫᱟᱞᱤᱧ ᱡᱚᱢ ᱫᱚ,
ᱥᱮ ᱵᱟᱝ ᱟᱪᱪᱷᱟ ᱟᱪᱪᱷᱟ,
ᱜᱚᱝᱠᱮ ᱠᱟᱹᱢᱤ ᱠᱟᱡᱽ ᱫᱚ ᱦᱟᱸᱜ ᱨᱚᱦᱚᱭ ᱠᱚᱢᱟᱞᱮ ᱢᱩᱪᱟᱹᱫ ᱟᱠᱟᱫᱟ ᱟᱞᱮ ᱢᱟ, ᱫᱚ ᱦᱟᱸᱜ ᱱᱤᱛᱚᱜ ᱫᱚ ᱥᱮᱨᱚᱢ ᱚᱱᱠᱟ ᱫᱚ ᱠᱟᱹᱢᱤ ᱵᱟᱹᱱᱩᱜ ᱟᱠᱟᱫᱟ ᱦᱟᱸᱜ ᱱᱤᱛᱚᱜ ᱫᱚ ᱟᱫᱚ ᱟᱹᱞᱤᱧ ᱫᱚ ᱦᱟᱸᱜ ᱜᱚᱝᱠᱮ ᱦᱟᱱᱛᱮ ᱠᱟᱹᱢᱤ ᱞᱤᱧ ᱥᱮᱱᱚᱜ ᱠᱟᱱᱟ ᱦᱟᱸᱜ ᱡᱟᱦᱟᱸ ᱫᱚ ᱟᱞᱮ ᱱᱚᱱᱚᱛᱮ ᱫᱚ ᱡᱟᱦᱟᱸ ᱫᱚ ᱫᱤᱱ ᱢᱚᱡᱩᱨᱤ ᱠᱟᱹᱢᱤ ᱠᱚ ᱧᱟᱢᱚᱜᱼᱟ,
ᱟᱪᱪᱷᱟ ᱟᱪᱪᱷᱟ ᱟᱪᱪᱷᱟ ᱟᱪᱷᱟ ᱱᱟᱯᱟᱭ ᱠᱟᱛᱷᱟ ᱠᱟᱱᱟ,
ᱟᱫᱚ ᱜᱚᱝᱠᱮ ᱫᱩᱲᱩᱵ ᱴᱷᱤᱞ ᱛᱟᱦᱮᱸ ᱞᱮᱠᱷᱟᱱ ᱛᱚ ᱵᱟᱝ ᱜᱟᱱᱚᱜᱼᱟ ᱱᱚᱝᱠᱟ ᱟᱵᱚ ᱢᱟ ᱴᱟᱴᱠᱟ ᱴᱟᱴᱠᱟ ᱜᱮ ᱨᱩᱣᱟᱹ ᱦᱟᱹᱥᱩ ᱧᱟᱢᱮᱫ ᱵᱚᱱᱟ ᱵᱟᱝ ᱠᱟᱹᱣᱰᱤ ᱠᱚᱦᱚᱸ ᱡᱩᱫᱤ ᱵᱟᱝ ᱛᱟᱦᱮᱸ ᱞᱮᱱᱠᱷᱟᱱ ᱟᱹᱰᱤ ᱮᱴᱠᱮ ᱴᱚᱬᱮ ᱨᱮ ᱵᱚ ᱯᱟᱲᱟᱜᱼᱟ ᱵᱟᱝ ᱚᱱᱟ ᱦᱚᱛᱚ ᱟᱹᱞᱤᱧ ᱫᱚ ᱰᱩᱲᱩᱵ ᱵᱟᱹᱱᱩᱜ ᱟᱠᱟᱫ ᱞᱤᱧᱟᱹ ᱱᱤᱛ ᱫᱷᱟᱹᱨᱤᱡ ᱫᱚ, ᱱᱚᱛᱮ ᱞᱤᱧ ᱥᱮᱱᱚᱜ ᱠᱟᱱᱟ ᱨᱚᱦᱚᱭ ᱠᱚᱢᱟ ᱞᱤᱧ ᱢᱩᱪᱟᱹᱫ ᱟᱠᱟᱫᱟ ᱟᱫᱚ ᱦᱟᱱᱛᱮ ᱠᱟᱹᱢᱤ ᱠᱚᱞᱤᱧ ᱥᱚᱭᱫᱟ ᱟᱹᱜᱩᱭ ᱫᱟ ᱦᱟᱱᱛᱮ ᱠᱷᱚᱡ,
ᱟᱪᱪᱷᱟ ᱟᱪᱪᱷᱟ, ᱱᱟᱯᱟᱭ ᱠᱟᱛᱷᱟ ᱱᱟᱯᱟᱭ ᱠᱟᱛᱷᱟ ᱛᱟᱦᱚᱞᱮ ᱜᱚᱝᱠᱮ ᱠᱟᱹᱣᱰᱤ ᱠᱚᱫᱚ ᱚᱠᱟ ᱞᱮᱠᱟ ᱠᱟᱛᱮ ᱠᱚ ᱮᱢᱟ ᱵᱤᱱ ᱠᱟᱱᱟ ᱛᱤᱱᱟᱹᱜ ᱴᱟᱠᱟ ᱛᱱᱟᱹᱜ ᱠᱟᱛᱮᱫ ᱵᱟᱝ?
ᱦᱮᱸ ᱜᱚᱝᱠᱮ ᱟᱹᱞᱤᱧᱟᱜ ᱟᱹᱞᱤᱧ ᱦᱟᱸᱜ ᱰᱤᱭᱩᱴᱤ ᱦᱤᱥᱟᱹᱵ ᱛᱮ ᱦᱟᱸᱜ ᱠᱟᱹᱣᱰᱤ ᱫᱚᱠᱚ ᱮᱢᱟ ᱞᱤᱧᱟ ᱟᱹᱞᱤᱧ ᱟᱴ ᱜᱷᱚᱱᱴᱟ ᱴᱟ ᱞᱤᱧ ᱠᱟᱹᱢᱤᱭᱟ ᱚᱸᱰᱮ ᱦᱟᱸᱜ ᱢᱚᱬᱮ ᱥᱟᱭ ᱴᱟᱠᱟ ᱠᱚ ᱮᱢᱟ ᱞᱤᱧᱟᱹ ᱟᱹᱞᱤᱧ ᱦᱟᱸᱜ,
ᱟᱪᱪᱷᱟ ᱟᱪᱷᱟ ᱟᱪᱪᱷᱟ, ᱟᱹᱰᱤ ᱱᱟᱯᱟᱭ ᱠᱟᱛᱷᱟ ᱜᱚᱝᱠᱮ ᱟᱵᱤᱱ ᱱᱤᱛᱚᱜ ᱫᱚ ᱫᱩᱲᱩᱵ ᱨᱮ ᱵᱟᱹᱱᱩᱜ ᱵᱤᱱᱟ ᱠᱟᱹᱢᱤ ᱠᱟᱱᱟ ᱵᱤᱱ ᱟᱞᱮ ᱫᱚ ᱜᱚᱝᱠ ᱚᱲᱟᱜ ᱨᱮᱱᱟᱜ ᱪᱟᱥ ᱠᱟᱹᱢᱤ ᱠᱷᱟᱹᱛᱤᱨ ᱛᱮ ᱮᱱᱠᱷᱟᱱ ᱴᱟᱠᱟ ᱠᱟᱹᱣᱰᱤ ᱟᱨᱡᱟᱣ ᱨᱮᱱᱟᱜ ᱫᱚ ᱟᱞᱮᱭᱟᱜ ᱫᱚ ᱵᱚᱱᱫᱚ ᱦᱟᱛᱟᱲ ᱠᱟᱱᱟ ᱠᱟᱨᱚᱱ ᱚᱲᱟᱜ ᱨᱮᱢ ᱠᱟᱹᱢᱤ ᱞᱮᱠᱷᱟᱱ ᱜᱚᱝᱠᱮ ᱴᱟᱠᱟ ᱠᱟᱹᱢᱤ ᱮᱸ ᱪᱟᱥ ᱠᱟᱹᱢᱤ ᱠᱟᱛᱮ ᱫᱚ ᱟᱫ ᱱᱤᱡᱮᱨᱟᱜ ᱫᱚ ᱪᱤᱠᱟᱹᱛᱮᱢ ᱟᱨᱡᱟᱣᱟ ᱱᱤᱡᱮᱨᱟᱢ ᱟᱨᱡᱟᱣ ᱫᱟᱲᱮᱭᱟ ᱢᱮᱱᱠᱷᱟᱱ ᱠᱷᱟᱱ ᱟᱸ ᱴᱟᱠᱟ ᱠᱟᱹᱣᱰᱤ ᱠᱚᱫᱚ ᱪᱤᱠᱟᱹᱛᱮᱢ ᱟᱨᱡᱟᱣᱟ, ᱛᱟᱯᱚᱨ ᱱᱤᱡᱮᱨᱟᱜ ᱠᱟᱹᱢᱤ ᱜᱚᱢᱠᱮ ᱵᱟᱝ ᱟᱫᱚ ᱵᱟᱝ ᱯᱩᱨᱟᱹᱣ ᱧᱚᱜ ᱞᱮᱱ ᱠᱷᱟᱱ ᱜᱚᱢᱠᱮ ᱟᱫᱚ ᱴᱟᱠᱟ ᱠᱟᱹᱣᱰᱤ ᱠᱚᱦᱚᱸ ᱪᱤᱠᱟᱹ ᱛᱮᱡᱮᱢ ᱟᱨᱡᱟᱣᱟ, ᱱᱚᱶᱟ ᱜᱮ ᱦᱩᱭᱩᱜ ᱠᱟᱱᱟ ᱢᱟᱨᱟᱝ ᱠᱟᱛᱷᱟ ᱫᱚ,
ᱮᱠᱫᱚᱢ ᱱᱚᱣᱟ ᱡᱚᱢᱟᱜ ᱦᱚᱸ ᱛᱚ ᱵᱟᱵᱤᱱ ᱤᱭᱟᱹ ᱞᱮᱠᱷᱟᱱ ᱛᱚ ᱵᱟᱭ ᱜᱟᱱᱚᱜᱼᱟ ᱜᱚᱝᱠᱮ, ᱟᱜᱮ ᱱᱚᱣᱟ ᱦᱟᱸᱜ ᱱᱤᱛᱚᱜ ᱱᱤᱛ ᱱᱤᱛᱚᱜ ᱵᱤᱱ ᱨᱚᱦᱚᱭ ᱟᱠᱟᱜ ᱞᱮᱠᱷᱟᱱ ᱦᱟᱸᱜ ᱱᱚᱣᱟ ᱢᱤᱫ ᱥᱚᱢᱚᱭ ᱦᱟᱸᱜ ᱱᱚᱣᱟ ᱨᱮᱱᱟᱜ ᱮᱠᱫᱚᱢ ᱡᱟᱦᱟᱸ ᱫᱚ ᱯᱷᱚᱞᱚᱱ ᱵᱤᱱ ᱧᱟᱢ ᱜᱚᱫᱟ ᱦᱮᱸ ᱵᱟᱝ?
ᱮᱠᱫᱚᱢ ᱜᱮ, ᱟᱨ ᱜᱚᱝᱠᱮ ᱠᱟᱛᱷᱟ ᱫᱚ ᱱᱚᱣᱟ ᱠᱟᱱᱟ ᱟᱵᱚ ᱦᱚᱲ ᱦᱚᱯᱚᱱ ᱠᱚᱫᱚ ᱪᱟᱥ ᱠᱟᱹᱢᱤ ᱜᱮᱛᱚ ᱢᱟᱨᱟᱝ ᱪᱟ ᱠᱟᱹᱢᱤ ᱛᱟᱵᱚᱱ ᱫᱚ ᱜᱚᱝᱠᱮ, ᱟᱨ ᱪᱟᱥ ᱠᱟᱹᱢᱤ ᱜᱚᱝᱠᱮ ᱵᱟᱵᱚᱱ ᱪᱟᱥ ᱠᱟᱹᱢᱤ ᱞᱮᱠᱷᱟᱱ ᱟᱫᱚ ᱡᱚᱢ ᱦᱚᱸᱛᱚ ᱵᱚᱪᱷᱚᱨ ᱫᱤᱱ ᱨᱮᱫᱚ ᱵᱟᱝ ᱠᱩᱲᱟᱹᱜ ᱛᱟᱵᱚᱱᱟ ᱵᱟᱵᱚᱱ ᱡᱚᱢ ᱫᱟᱲᱮᱭᱟᱜ ᱫᱚ ᱵᱟᱠᱷᱟᱱ ᱟᱵᱚ ᱥᱚᱨᱠᱟᱨ ᱡᱟᱦᱟ ᱠᱚᱸᱭ ᱮᱢᱟ ᱵᱚᱱ ᱠᱟᱱᱟ, ᱥᱚᱨᱠᱟᱨ ᱡᱟᱦᱟᱸ ᱠᱚᱭ ᱮᱢᱟᱵᱚᱱ ᱠᱟᱱᱟ ᱜᱚᱝᱠᱮ ᱚᱱᱟ ᱠᱚ ᱫᱚ ᱟᱨ ᱛᱤᱱ ᱫᱤᱱᱮ ᱮᱢᱟ ᱵᱚᱱᱟ? ᱢᱮᱱᱠᱷᱟᱱ ᱮᱢᱟ ᱵᱚᱱ ᱠᱟᱱ ᱨᱮᱦᱚᱸᱭ ᱜᱚᱢᱠᱮ ᱪᱟᱥ ᱠᱟᱹᱢᱤ ᱢᱟᱛᱚ ᱦᱩᱭᱩᱜ ᱜᱮ ᱛᱟᱵᱚᱱᱟ, ᱦᱮᱸ ᱥᱮ ᱵᱟᱝ?
ᱯᱚᱭᱛᱷᱟᱲᱟᱜ ᱠᱟ ᱠᱟᱹᱢᱤ ᱫᱚ ᱵᱟᱝ ᱠᱟᱱᱟ ᱢᱮᱱᱠᱷᱟᱱ ᱱᱚᱜ-ᱚᱭ ᱡᱮ ᱟᱵᱚ ᱵᱚ ᱪᱟᱥ ᱟᱵᱟᱫ ᱫᱟ ᱡᱟᱦᱟᱸ ᱛᱮ ᱟᱵᱚ ᱦᱩᱲᱩ ᱠᱚᱵᱚ ᱟᱨᱡᱟᱣ ᱫᱟ ᱵᱟᱝ, ᱱᱚᱣᱟ ᱛᱮ ᱟᱵᱚ ‌ᱛᱮ ᱪᱮᱫᱟᱜ ᱟᱨᱦᱚᱸ ᱟᱭᱢᱟ ᱦᱚᱲ ᱱᱚᱣᱟᱛᱮ ᱟᱠᱚᱣᱟᱜ ᱞᱟᱡ ᱫᱟᱠᱟ ᱠᱚ ᱪᱟᱞᱟᱣ ᱫᱟ, ᱦᱮᱸ ᱵᱟᱝ?
ᱮᱠᱫᱚᱢ ᱮᱠᱫᱚᱢ ᱮᱠᱫᱚᱢ ᱮᱠᱫᱚᱢ,
ᱡᱟᱦᱟᱸ ᱫᱚ ᱟᱵᱚ ᱵᱚ ᱟᱨᱡᱟᱣᱮᱫᱟ ᱡᱟᱦᱟᱸ ᱫᱚ ᱟᱵᱚ ᱡᱚᱢ ᱵᱚ ᱡᱚᱢ ᱞᱟᱹᱜᱤᱫ ᱟᱵᱚ ᱵᱚ ᱫᱚᱦᱚ ᱡᱚᱱᱟᱜ ᱠᱟᱱᱟ ᱟᱨ ᱡᱟᱦᱟᱸ ᱫᱚ ᱟᱠᱷᱨᱤᱧ ᱞᱟᱹᱜᱤᱫ ᱦᱚᱸᱠᱚ ᱪᱟᱥ ᱮᱫᱟ ᱦᱮᱸ ᱵᱟᱝ
ᱮᱠᱫᱚᱢ ᱮᱠᱫᱚᱢ ᱠᱟᱹᱴᱤᱡ ᱱᱮᱴᱳᱣᱟᱨᱠ ᱠᱟᱴᱟ ᱠᱟᱴᱟ ᱧᱟᱢᱚᱜ ᱠᱟᱱ ᱛᱟᱵᱤᱱᱟ ᱨᱚᱲᱠᱚ ᱠᱟᱹᱴᱤᱡ
ᱟᱪᱪᱷᱟ ᱟᱪᱪᱷᱟ ᱜᱚᱝᱠᱮ ᱱᱤᱛᱚᱜ ᱟᱸᱡᱚᱢᱚᱜ ᱠᱟᱱᱟ ᱥᱮ ᱵᱟᱝ?
ᱦᱮᱸ ᱱᱤᱛᱚᱜ ᱫᱚ ᱜᱚᱢᱠᱮ ᱟᱸᱡᱚᱢᱚᱜ ᱠᱟᱱᱟ ᱱᱟᱯᱟᱭ ᱥᱟᱺᱦᱤᱡ
ᱦᱮᱸ ᱜᱚᱝᱠᱮ ᱟᱫᱚ ᱦᱟᱸᱜ ᱛᱮᱦᱮᱧ ᱫᱚ ᱦᱟᱸᱜ ᱫᱚᱢᱮ ᱜᱮ ᱫᱟᱜ ᱡᱟᱹᱲᱤ ᱠᱟᱜ-ᱟᱭ ᱟᱞᱮ ᱥᱮᱫ ᱫᱚ ᱦᱟᱸᱜ ᱚᱱᱟ ᱠᱚᱛᱮ ᱱᱮᱴᱚᱣᱟᱨᱠ ᱫᱚ ᱠᱟᱹᱴᱤᱡ ᱯᱨᱚᱵᱞᱮᱢ ᱪᱟᱞᱟᱜ ᱠᱟᱱ ᱛᱟᱞᱮᱭᱟ
ᱟᱪᱪᱷᱟ ᱟᱪᱪᱷᱟ ᱟᱪᱪᱷᱟ
ᱜᱚᱢᱠᱮ ᱛᱟᱦᱞᱮ ᱱᱤᱛ ᱜᱷᱟᱹᱲᱤᱡ ᱫᱚ ᱟᱵᱤᱱ ᱫᱚ ᱟᱫᱚ ᱚᱱᱟ ᱚᱱᱟ ᱠᱚ ᱠᱟᱹᱢᱤ ᱵᱮᱜᱚᱨ ᱫᱚ ᱪᱮᱫ ᱵᱟᱵᱤᱱ ᱠᱟᱹᱢᱤ, ᱪᱮᱫ ᱦᱚᱸ ᱵᱟᱵᱤᱱ ᱠᱟᱹᱢᱤ ᱠᱟᱱᱟ ᱚᱲᱟᱜ ᱨᱮᱱᱟᱜ ᱫᱚ ᱵᱟᱝ
ᱦᱮᱸ ᱜᱚᱝᱠᱮ ᱟᱫᱚ ᱱᱤᱛ ᱫᱷᱟᱹᱵᱤᱡ ᱫᱚ ᱚᱱᱠᱟ ᱫᱚ ᱠᱟᱹᱢᱤ ᱫᱚ ᱵᱟᱹᱱᱩᱜᱼᱟ ᱨᱚᱦᱚᱭ ᱠᱚᱫᱚᱞᱤᱧ ᱪᱟᱵᱟ ᱟᱠᱟᱫᱟ ᱦᱟᱯᱮ ᱚᱱᱟᱛᱮ ᱜᱟᱪᱷᱤ ᱠᱚᱜᱮ ᱛᱤᱥ ᱯᱟᱲᱟᱜ ᱠᱟᱱᱟ ᱛᱟᱯᱚᱨᱮ ᱦᱟᱸᱜ ᱧᱮᱞᱮᱫ ᱠᱚᱣᱟ ᱦᱟᱸᱜ
ᱚ, ᱟᱪᱪᱷᱟ ᱟᱪᱪᱷᱟ ᱱᱟᱯᱟᱭ ᱠᱟᱛᱷᱟ ᱠᱟᱱ ᱜᱮᱭᱟ
ᱟᱫᱚ ᱜᱚᱝᱠᱮ ᱦᱟᱸᱜ ᱚᱝᱠᱟ ᱡᱩᱫᱤ ᱵᱟᱞᱤᱧ ᱠᱟᱹᱢᱤ ᱞᱮᱠ ᱠᱷᱟᱱ ᱛᱚ ᱵᱟᱝ ᱜᱟᱱᱚᱜᱼᱟ ᱫᱩᱲᱩᱵ ᱛᱟᱦᱮᱸ ᱠᱟᱛᱮ ᱟᱨ ᱵᱟᱝ ᱜᱟᱱᱚᱜᱼᱟ ᱡᱟᱦᱟᱸ ᱫᱚ ᱥᱩᱱᱩᱢ ᱵᱩᱞᱩᱝ ᱠᱚᱦᱚᱸ ᱥᱚᱭᱫᱟ ᱞᱟᱹᱜᱤᱫ ᱛᱮᱦᱚᱸ ᱠᱟᱹᱣᱰᱤ ᱠᱚᱦᱚᱸ ᱞᱟᱜᱟᱜᱼᱟ ᱵᱟᱝ ᱡᱩᱫᱤ ᱠᱟᱹᱢᱤ ᱠᱚᱞᱤᱧ ᱥᱮᱱ ᱞᱮᱱᱠᱷᱟᱱ ᱡᱟᱜᱮ ᱥᱩᱱᱩᱢ ᱵᱩᱞᱩᱝ ᱥᱚᱭᱫᱟ ᱞᱟᱹᱜᱤᱫ ᱠᱟᱹᱣᱰᱤ ᱠᱚᱦᱚᱸ ᱦᱤᱡᱩᱜᱼᱟ
ᱮᱠᱫᱚᱢ ᱮᱠ
ᱪᱮᱫᱟᱜ ᱵᱟᱝ ᱜᱚᱝᱠᱮ ᱞᱟᱹᱭ ᱵᱤᱱ ᱱᱚᱜᱼᱚᱭ ᱱᱤᱛᱚᱜ ᱦᱳᱲᱳ ᱵᱚᱱ ᱨᱚᱦᱚᱭ ᱠᱮᱫᱟ ᱦᱟᱯᱮ ᱱᱚᱣᱟ ᱦᱟᱸᱜ ᱯᱮ ᱢᱟᱥ ᱵᱟᱠᱷᱟᱱ ᱛᱚ ᱦᱟᱸᱜ ᱱᱚᱣᱟ ᱵᱟᱝ ᱦᱩᱭᱩᱜᱼᱟ ᱦᱮᱸ ᱵᱟᱝ ᱥᱮ
ᱦᱮᱸ ᱦᱮᱸ ᱚᱱᱟᱢᱟ ᱠᱟᱛᱷᱟ ᱠᱟᱱ ᱜᱮᱭᱟ
ᱛᱟᱦᱞᱮ ᱩᱱ ᱢᱟᱥ ᱡᱩᱫᱤ ᱫᱩᱲᱩᱵ ᱨᱮᱵᱚ ᱛᱟᱦᱮᱱᱟ ᱛᱟᱦᱞᱮ ᱠᱷᱟᱱ ᱜᱟᱱᱚᱜᱼᱟ ᱠᱤ ᱵᱟᱭ ᱜᱟᱱᱚᱜᱼᱟ
ᱵᱟᱭ ᱜᱟᱱᱚᱜᱼᱟ ᱵᱟᱭ ᱜᱟᱱᱚᱜᱼᱟ ᱮᱠᱫᱚᱢ ᱵᱟᱭ ᱜᱟᱱᱚᱜᱼᱟ᱾ ᱠᱟᱨᱚᱱ ᱜᱚᱝᱠᱮ ᱦᱤᱸᱛᱳᱜ ᱢᱟᱛᱚᱜ ᱠᱷᱟᱱ ᱪᱟᱥ ᱠᱟᱹᱢᱤ ᱵᱚᱫᱚᱞ ᱪᱟᱥ ᱠᱟᱹᱢᱤ ᱪᱟᱵᱟ ᱯᱚᱨᱮ ᱫᱚ ᱟᱫᱚ ᱡᱟᱸᱜᱟ ᱠᱷᱟᱱ ᱪᱮᱫ ᱠᱚᱪᱚ ᱟᱫᱚ ᱠᱟᱹᱢᱤ ᱜᱮ ᱵᱟᱝ ᱛᱟᱦᱮᱱ ᱛᱟᱵᱚᱱᱟ ᱦᱟᱸᱜ ᱠᱷᱟᱱ ᱥᱩᱫᱩ ᱦᱮᱲᱦᱮᱫ ᱠᱟᱹᱢᱤ ᱠᱚ ᱪᱷᱟᱲᱟ
ᱟᱫᱚ ᱜᱚᱝᱠᱮ ᱦᱤᱸᱛᱚᱜ ᱨᱮ ᱡᱟᱦᱟᱸ ᱠᱟᱹᱢᱤ ᱠᱚᱢ ᱧᱟᱢ ᱠᱟᱜ ᱠᱟᱱᱟ ᱚᱱᱟ ᱯᱚᱭᱥᱟ ᱚᱱᱟ ᱠᱚᱛᱮᱠ ᱠᱟᱹᱢᱤ ᱠᱚᱛᱮ ᱜᱮ ᱴᱟᱠᱟ ᱯᱚᱭᱥᱟ ᱟᱨᱡᱟᱣ ᱠᱟᱛᱮ ᱜᱚᱢᱠᱮ ᱫᱚᱦᱚ ᱠᱟᱜ ᱦᱩᱭᱩᱜᱼᱟ ᱜᱚᱢᱠᱮ ᱚᱱᱟ ᱫᱚ ᱡᱚᱠᱷᱚᱱ ᱠᱟᱹᱢᱤ ᱵᱟᱝ ᱛᱟᱦᱮᱱ ᱛᱟᱵᱚᱱ ᱚᱱᱟ ᱠᱚᱛᱮᱵᱚᱱ ᱠᱤᱨᱤᱧ ᱠᱟᱛᱮᱜ ᱵᱚᱱ ᱡᱚᱢ ᱱᱩᱣᱟᱹᱭ ᱠᱚᱜᱼᱟ ᱵᱟᱠᱷᱟᱱ ᱫᱚ ᱩᱱ ᱢᱟᱨᱟᱝ ᱵᱚᱪᱷᱚᱨ ᱫᱤᱱ ᱵᱚᱱ ᱯᱟᱨᱚᱢᱟ ᱪᱤᱠᱟᱹᱛᱮ ᱜᱚᱝᱠᱮ ᱵᱟᱝ
ᱦᱳᱭ ᱦᱳᱭ ᱜᱚᱝᱠᱮ
ᱟᱨ ᱵᱷᱟᱫᱚᱨ ᱵᱚᱸᱜᱟ ᱦᱮᱡ ᱞᱮᱱᱠᱷᱟᱱ ᱢᱟ ᱵᱷᱟᱫᱚᱨ ᱨᱮᱱᱟᱜ ᱴᱟᱱ ᱯᱟᱲᱟᱜᱼᱟ ᱜᱚᱝ ᱡᱚᱢ ᱵᱟᱝ ᱠᱩᱲᱟᱹᱜ ᱟ ᱦᱮ ᱥᱮ ᱵᱟᱝ? ᱚᱱᱟ ᱠᱚ ᱞᱟᱹᱜᱤᱫ ᱦᱚᱸ ᱢᱩᱨᱟᱹᱭ ᱦᱳᱲᱳ ᱠᱚᱫᱚ ᱟᱵᱚ ᱫᱚᱦᱚ ᱠᱟᱜ ᱦᱩᱭᱩᱜ ᱛᱟᱵᱚᱱᱟ ᱵᱟᱧᱪᱟᱣ ᱠᱟᱛᱮᱜ ᱛᱚ᱾
ᱮᱠᱫᱚᱢ ᱜᱮ ᱥᱟᱹᱨᱤ ᱫᱚ ᱥᱟᱹᱨᱤᱜᱮ ᱩᱱ ᱥᱚᱢᱚᱭ ᱜᱮᱛᱚ ᱟᱵᱚᱣᱟᱜ ᱫᱚᱢᱮ ᱴᱟᱱ ᱫᱚ ᱦᱟᱸᱜ ᱯᱟᱲᱟᱜ ᱛᱟᱵᱚᱣᱟ ᱜᱟᱨᱚᱧᱡᱽ ᱨᱮ᱾
ᱦᱩᱸ ᱦᱩᱸ ᱮᱠᱫᱚᱢ ᱮᱠᱫᱚᱢ᱾
ᱚᱱᱟ ᱠᱷᱟᱹᱛᱤᱨ ᱟᱹᱞᱤᱧ ᱦᱚᱸ ᱯᱩᱸᱡᱤ ᱠᱟᱜ ᱠᱟᱱᱟᱞᱤᱧ ᱠᱟᱹᱣᱰᱤ ᱠᱚᱦᱚᱸ ᱠᱟᱹᱢᱤ ᱠᱟᱛᱮᱜ ᱮᱠᱫᱚᱢ᱾ ᱡᱟᱦᱟ ᱫᱚ ᱩᱱ ᱥᱚᱢᱚᱭ ᱚᱱᱠᱟ ᱜᱷᱟᱨᱚᱧᱡᱽ ᱨᱮ ᱟᱞᱤᱧᱟᱜ ᱜᱷᱟᱨᱚᱧᱡᱽ ᱚᱱᱠᱟ ᱡᱮᱱᱚ ᱮᱴᱠᱮᱴᱚᱬᱮ ᱟᱞᱚ ᱦᱩᱭᱩᱜ ᱢᱟ ᱵᱟᱝ᱾
ᱦᱩᱸ ᱻ ᱦᱩᱸ
ᱡᱚᱢ ᱧᱩ ᱨᱮᱱᱟᱜ ᱦᱚᱸ᱾
ᱟᱫᱚ ᱜᱚᱢᱠᱮ ᱛᱟᱦᱚᱞᱮ? ᱱᱤᱭᱟᱹ ᱜᱷᱟᱹᱲᱤᱡ ᱫᱚᱵᱤᱱ ᱵᱮᱥ ᱵᱟᱲᱟᱭ ᱜᱮᱭᱟ ᱵᱟᱝ᱾
ᱦᱮᱸ ᱜᱚᱢᱠᱮ ᱟᱹᱞᱤᱧ ᱫᱚ ᱱᱤᱭᱟᱹ ᱫᱷᱟᱹᱲᱤᱡ ᱫᱚ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟ᱾
ᱜᱚᱢᱠᱮ ᱜᱟᱞᱢᱟᱨᱟᱣ ᱢᱟ ᱟᱹᱰᱤ ᱜᱷᱟᱹᱲᱤᱡ ᱞᱟᱝ ᱜᱟᱞᱢᱟᱨᱟᱣ ᱧᱚᱜ ᱠᱮᱫᱟ ᱟᱫᱚ ᱱᱤᱛᱚᱜ ᱫᱚ ᱦᱩᱰᱤᱧ ᱢᱟᱪᱷᱟ ᱢᱤᱫᱴᱟᱝ ᱥᱟᱛᱟᱢ ᱞᱟᱝ ᱥᱟᱵᱟ ᱥᱟᱛᱟᱢ ᱫᱚ ᱦᱩᱭᱩᱜ ᱠᱟᱱᱟ ᱫᱟᱲᱟᱱ ᱤᱫᱤ ᱠᱟᱛᱮᱫ ᱾ ᱛᱚ ᱜᱚᱢᱠᱮ ᱱᱚᱣᱟ ᱡᱟᱹᱯᱩᱫ ᱨᱮ ᱚᱠᱟ ᱠᱚᱨᱮ ᱜᱚᱢᱠᱮ ᱫᱟᱲᱟᱱ ᱠᱚᱫᱚᱢ ᱪᱟᱞᱟᱣ ᱵᱟᱲᱟ ᱞᱮᱫ ᱞᱮᱱ ᱜᱮᱭᱟ?
ᱜᱚᱢᱠᱮ ᱞᱟᱹᱭ ᱜᱟᱱᱚᱜᱼᱟ ᱡᱟᱹᱯᱩᱫ ᱫᱚ ᱵᱟᱝ ᱫᱟᱲᱟᱢ ᱫᱚ ᱵᱟᱝ ᱡᱟᱦᱟ ᱫᱚ ᱟᱹᱞᱤᱧ ᱵᱤᱥᱛᱚᱲ ᱠᱤᱱ ᱠᱳᱞ ᱠᱟᱫᱟ ᱾ ᱢᱮᱱᱟᱜ ᱥᱩᱱᱫᱚᱨᱵᱚᱱ ᱚᱸᱰᱮ ᱜᱮᱞᱤᱧ ᱥᱮᱱ ᱞᱮᱱ ᱛᱟᱦᱮᱸᱜ ᱟ ᱫᱟᱲᱟᱱ᱾
ᱟᱨᱦᱚᱸ ᱟᱹᱰᱤ ᱵᱟ ᱾ ᱵᱚᱛᱚᱨᱱᱟᱜ ᱡᱟᱭᱜᱟ ᱵᱤᱱ ᱪᱟᱞᱟᱣ ᱞᱮᱱᱟ ᱜᱚᱝᱠᱮ ᱱᱚᱣᱟ ᱡᱟᱹᱯᱩᱫ ᱫᱤᱱ ᱨᱮ ᱫᱟᱜ ᱠᱚᱦᱚᱸ ᱵᱤᱥᱤᱜ ᱜᱮᱭᱟ ᱥᱩᱱᱫᱚᱨᱵᱚᱱ ᱨᱮᱫᱚ ᱵᱟᱝ ᱫᱤᱯ ᱠᱟᱱᱟ ᱠᱚ ᱞᱟᱹᱭᱟ? ᱟᱫᱚ ᱜᱚᱢᱠᱮ ᱫᱟᱜ ᱠᱚ ᱵᱮᱥᱤ ᱞᱮᱱᱠᱷᱟᱱ ᱜᱚᱢᱠᱮ ᱟᱫᱚ ᱰᱩᱵᱩᱡ ᱞᱩᱵᱩᱡ ᱵᱟᱹᱵᱤᱱ ᱢᱚᱱᱮᱭᱮᱫ ᱢᱮᱭᱟ ᱯᱟᱞᱴᱤ ᱞᱮᱠᱟ ᱱᱚᱣᱠᱟ ᱯᱟᱞᱴᱤ ᱞᱮᱠᱟ?
ᱵᱟᱝ ᱵᱟᱝ ᱜᱠᱮ ᱚᱱᱠᱟ ᱫᱚ ᱵᱟᱝ᱾ ᱵᱟᱝ ᱵᱩᱡᱷᱟᱹᱜ ᱠᱟᱱᱟ᱾ ᱤᱡ ᱫᱚᱠᱟ ᱠᱟᱹᱴᱤᱡ ᱜᱚᱛᱚ ᱫᱚ ᱵᱩᱡᱩᱜ ᱠᱟᱱ ᱜᱮᱭᱟ ᱡᱚᱠᱷᱚᱱ ᱚᱱᱠᱟ ᱰᱷᱣ ᱰᱷᱮᱣᱥᱲᱟ ᱾ ᱫᱟᱜ ᱰᱷᱮᱣᱚᱜ ᱠᱟᱱ ᱛᱟᱦᱮᱫ ᱟ ᱩᱱ ᱜᱮ ᱟᱹᱰᱤ ᱞᱟᱹᱣᱠᱟᱹ ᱞᱟᱹᱣᱠᱟᱹ ᱦᱟᱱᱛᱮ ᱱᱟᱛᱮ ᱡᱷᱤᱞᱟᱹᱜ ᱠᱟᱱᱟᱸᱜᱼᱟ ᱟᱫᱚ ᱜᱚᱝᱠᱮ ᱦᱟᱸᱜ ᱟᱹᱞᱤᱧ ᱫᱚ ᱚᱱᱠᱟᱞᱤᱤᱧ ᱲᱠᱟᱹᱣ ᱜᱚ ᱦᱟᱸᱜ ᱚᱱᱠᱟ ᱚᱱᱟ ᱦᱟᱹᱛᱤᱨ ᱟᱹᱞᱤᱧ ᱫᱚ ᱵᱚᱛᱚᱨ ᱫᱚ ᱚᱱᱠᱟ ᱵᱟᱟᱹᱞᱤᱧ ᱵᱩᱡᱷᱟᱹᱣ ᱞᱮᱫᱟ ᱟᱹᱞᱤᱧ ᱫᱚ᱾
ᱟᱪᱪᱷᱟ ᱟᱪᱪᱷᱟ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱜᱚᱝᱠᱮ ᱛᱟᱦᱚᱵᱮ᱾ ᱟ ᱜᱚᱢᱠᱮ ᱞᱟᱹᱭᱟᱠᱚ ᱮ ᱥᱩᱱᱫᱚᱨ ᱵᱚᱱ ᱫᱚ ᱟᱵᱚᱨᱮᱱ ᱡᱟᱦᱟ ᱞᱟᱹᱭᱟᱠᱚ ᱡᱟᱹᱛᱤᱭᱚ ᱡᱟᱛᱤᱭᱚ ᱯᱚᱥᱩ ᱵᱟᱜᱽ᱾ ᱛᱟᱦᱚᱞᱮ ᱩᱱᱤ ᱜᱚᱢᱠᱮ ᱩᱱᱤ ᱵᱟᱟᱜᱽ ᱫᱚᱵᱤᱱ ᱛᱟᱦᱚᱞᱮ ᱜᱚᱝᱠᱮ ᱱᱩᱭ ᱵᱷᱟᱜᱽ ᱫᱚ ᱵᱤᱱ ᱧᱮᱞ ᱞᱮᱫᱮᱭᱟ ᱥᱮ ᱵᱟᱝ ᱨᱚᱭᱮᱞ ᱵᱮᱝᱜᱚᱞ ᱴᱟᱭᱜᱟᱨ ᱡᱟᱦᱟᱸᱭ ᱢᱮᱱᱟᱭᱟ ᱧᱟᱢ ᱞᱮᱫᱮᱫ ᱠᱚᱣᱟ ᱵᱤᱱ ᱥᱮ?
ᱩᱱᱤ ᱞᱤᱧ ᱧᱮᱞ ᱟᱠᱟᱫᱮᱭᱟ ᱧᱮᱞ ᱯᱩᱨᱟᱹ ᱪᱮᱫ ᱞᱤᱧ ᱞᱟᱹᱭᱟ ᱟᱞᱮᱭᱟᱜ ᱚᱱᱮ ᱵᱷᱩᱞ ᱚᱱᱮ᱾ ᱵᱩᱴ ᱥᱟᱢᱟᱝ ᱥᱟᱚᱢᱟᱝ ᱛᱮᱭ ᱯᱟᱨᱚᱢᱚᱜ ᱠᱟᱱᱟ ᱮᱠᱫᱚᱢ ᱫᱟᱜ ᱫᱟᱜ ᱛᱮ᱾
ᱢᱟᱥᱮ ᱜᱚᱝᱠᱮ ᱛᱟᱦᱚᱞᱮ ᱟᱹᱰᱤ ᱵᱚᱛᱚᱨᱟᱱᱟᱜ ᱪᱤᱛᱟᱹᱨ ᱠᱚᱫᱚ ᱵᱤᱱ ᱧᱮᱞ ᱟᱜᱩᱣᱟᱱ ᱫᱚ ᱢᱟᱥᱮ᱾
ᱦᱮᱸ ᱜᱚᱝᱠᱮ ᱟᱞᱮ ᱫᱚ ᱱᱚᱣᱟ ᱜᱮᱞᱮ ᱵᱚᱫᱚᱞᱚᱜ ᱠᱟᱱ ᱛᱟᱦᱮᱸ ᱯᱟᱪᱮ ᱟᱞᱮᱭᱟᱜ ᱱᱚᱜ ᱚᱭ᱾ ᱵᱳᱴ ᱥᱮᱫ ᱨᱮ ᱟᱞᱚ ᱦᱤᱡᱩᱜ ᱢᱟ ᱫᱮᱡᱚᱜ ᱾
ᱟᱪᱪᱷᱟᱻ ᱟᱪᱪᱷᱟ ᱻᱟᱪᱪᱷᱟ᱾ ᱵᱟᱝ ᱜᱚᱢᱠᱮ ᱱᱚᱣᱟ ᱢᱤᱫᱴᱮᱱ ᱥᱟᱹᱨᱤᱜᱮ ᱱᱚᱣᱟ ᱫᱚ ᱢᱤᱫᱴᱟᱝ ᱟᱵᱚᱣᱟᱜ ᱮᱸᱻ ᱯᱚᱪᱷᱤᱢ ᱵᱟᱝᱞᱟ ᱢᱤᱫᱴᱮᱱ ᱴᱚᱴᱷᱟ ᱨᱮᱱᱟᱜ ᱢᱤᱫᱴᱮᱱ ᱟᱹᱰᱤ ᱢᱟᱨᱟᱝ ᱫᱟᱢᱟᱱ ᱡᱟᱭᱜᱟ ᱠᱟᱱᱟ᱾ ᱧᱮᱧᱮᱞ ᱴᱷᱟᱶ ᱠᱟᱱᱟ ᱥᱩᱱᱫᱚᱨ ᱵᱚᱱ ᱫᱚ ᱟᱵᱚ ᱡᱚᱛᱚ ᱦᱚᱲᱟᱜ ᱢᱚᱱᱮ ᱨᱮᱜᱮ ᱢᱤᱫ ᱫᱷᱟᱣ ᱧᱮᱧᱮᱞ ᱤᱪᱪᱷᱟᱹ ᱛᱟᱦᱮᱱᱟ ᱡᱮ ᱵᱟᱝ᱾ ᱫᱚᱨᱭᱟ ᱥᱟᱶᱛᱮ ᱱᱟᱹᱭ ᱚᱠᱟᱞᱮᱠᱟ ᱢᱮᱥᱟ ᱟᱠᱟᱱᱟ ᱥᱟᱶᱛᱮ ᱚᱠᱟᱮ ᱞᱮᱠᱟ᱾ ᱪᱮ ᱫᱟᱨᱮ ᱪᱮᱬᱮ ᱪᱤᱯᱨᱩᱫ ᱥᱮ ᱪᱤᱞᱤ ᱡᱤᱵᱽᱡᱤᱭᱟᱹᱞᱤ ᱠᱚ ᱢᱮᱱᱟᱜ ᱠᱚᱣᱟ ᱩᱱᱠᱩ ᱠᱟᱹᱴᱤᱡ ᱵᱚᱱ ᱧᱮᱞ ᱟᱹᱜᱩ ᱠᱚᱣᱟ
ᱦ
ᱛᱳ ᱜᱚᱝᱠᱮ ᱟᱫᱚ ᱵᱤᱱ ᱧᱮᱞ ᱟᱹᱜᱩᱣᱟᱱᱟ ᱟᱹᱰᱤ ᱵᱷᱟᱜᱤ ᱵᱤᱱ ᱵᱩᱡᱷᱟᱹᱣ ᱠᱮᱭᱟ ᱥᱮ ᱠᱷᱟᱨᱟᱯ ᱵᱤᱱ ᱵᱩᱡᱷᱟᱹᱣ ᱠᱮᱜ ᱟ? ᱠᱟᱹᱴᱤᱡ ᱵᱮᱤᱱ ᱞᱟᱹᱭ ᱯᱟᱥᱱᱟᱣ ᱞᱮᱠᱷᱟᱱ ᱜᱮ ᱜᱚᱢᱠᱮ ᱱᱟᱯᱟᱭ ᱠᱚᱜ ᱜᱮᱭᱟ ᱯᱟᱞᱮᱫ᱾
ᱮᱠᱫᱚᱢ ᱦᱳᱭ ᱦᱳᱭ ᱦᱮᱸ ᱜᱚᱢᱠᱮ ᱥᱟᱹᱨᱤ ᱫᱚ ᱥᱟᱹᱨᱤᱜᱮ ᱟᱹᱞᱤᱧ ᱫᱚ ᱟᱹᱰᱤ᱾ ᱵᱷᱟᱜᱤ ᱜᱮᱞᱤᱧ ᱵᱩᱡᱷᱟᱹᱣ ᱠᱮᱫᱟ ᱪᱮᱫᱟᱜ ᱵᱟᱝ ᱡᱟᱦᱟᱸ ᱫᱚ ᱚᱱᱠᱟ ᱵᱤᱨ ᱵᱩᱨᱩᱨᱮ ᱚᱱᱠᱟᱱ ᱡᱤᱵᱡᱤᱭᱟᱹᱞᱤ ᱵᱟᱠᱚ ᱧᱮᱞᱚᱜ ᱠᱟᱱᱟ ᱢᱮᱱᱠᱷᱟᱱ ᱚᱸᱰᱮᱜᱮ ᱮᱠᱢᱟᱛᱨᱚ ᱡᱟᱦᱟᱸ ᱫᱚ ᱥᱚᱨᱠᱟᱨ ᱯᱟᱦᱴᱟ ᱥᱮᱫ ᱠᱷᱚᱱᱟᱜ ᱡᱟᱦᱟᱸ ᱫᱚ ᱚᱸᱰᱮ ᱟᱡ ᱥᱩᱨᱚᱠᱠᱷᱟ ᱠᱟᱛᱮᱜ ᱫᱚᱦᱚ ᱟᱠᱟᱫ ᱠᱚᱣᱟᱭ ᱚᱸᱰᱮ ᱠᱚ ᱧᱮᱞ ᱧᱟᱢᱚᱜᱼᱟ ᱡᱟᱦᱟᱸᱛᱚ ᱠᱩᱞ ᱵᱟᱱᱟ ᱛᱟᱹᱨᱩᱵ ᱠᱚᱦᱚᱸ ᱚᱱᱠᱟ ᱢᱮᱱᱟᱜ ᱟᱠᱟᱫ ᱠᱚᱣᱟ ᱚᱱᱟ ᱥᱟᱶᱛᱮ ᱜᱚᱝᱠᱮ ᱡᱮᱞ ᱠᱚ ᱥᱮ ᱦᱩᱰᱤᱤᱱ ᱠᱚᱦᱚᱸ ᱠᱚ ᱧᱮᱞ ᱧᱟᱢᱚᱜᱼᱟ ᱚᱸᱰᱮ ᱟᱨ ᱜᱚᱝᱠᱮ ᱚᱱᱟ ᱵᱮᱜᱚᱨ ᱠᱟᱛᱮᱜ ᱦᱚᱸ ᱡᱟᱦᱟᱸ ᱫᱚ ᱱᱮᱛᱟᱨ ᱫᱚ ᱦᱟᱸᱜ ᱫᱚᱨᱭᱟ ᱫᱟᱜ ᱠᱚ ᱞᱤᱸᱜᱤᱱ ᱠᱟᱱᱛᱮ ᱚᱱᱠᱟ ᱱᱤᱛᱚᱜ ᱫᱚ ᱜᱟᱰᱟᱢᱰᱩ ᱠᱚᱨᱮ ᱠᱚ ᱥᱮᱴᱮᱨᱚᱜ ᱠᱟᱱ ᱜᱮᱭᱟ ᱩᱱᱠᱩ ᱡᱟᱦᱟᱸᱭ ᱫᱚ ᱛᱟᱭᱚᱢ ᱵᱟᱠᱚ ᱢᱮᱛᱟ ᱵᱚᱱᱟ ᱜᱚᱢᱠᱮ ᱦᱳᱭ ᱦᱳᱭ ᱜᱚᱝᱠᱮ ᱩᱱᱠᱩ ᱩᱱᱠᱩ ᱦᱚᱞᱤᱧ ᱧᱮᱞ ᱠᱮᱫ ᱠᱚᱣᱟ ᱥᱟᱹᱲᱤᱮ ᱥᱟᱹᱨᱤ ᱜᱮ ᱜᱚᱝᱠᱮ ᱟᱹᱰᱤ ᱟᱭᱢᱟ ᱢᱮᱱᱟᱜ ᱠᱚᱣᱟ ᱚᱸᱰᱮ ᱫᱚ
ᱟᱪᱪᱷᱟ ᱟᱪᱪᱷᱟ ᱟᱪᱪᱷᱟ ᱜᱚᱝᱠᱮ ᱱᱩᱱᱟᱹᱜ ᱱᱩᱱᱟᱹᱜ ᱪᱮᱦᱨᱟᱱ ᱪᱮᱦᱨᱟᱱ ᱪᱤᱛᱟᱹᱨ ᱠᱚᱵᱤᱱ ᱧᱮᱞ ᱟᱹᱜᱩ ᱠᱟᱜ ᱚᱱᱟ ᱩᱱᱠᱩ ᱱᱚᱣᱟ ᱫᱚ ᱢᱮᱫ ᱛᱮ ᱢᱤᱫ ᱫᱷᱟᱣ ᱢᱟᱹᱱᱢᱤ ᱡᱚᱱᱚᱢ ᱨᱮᱫᱚ ᱜᱚᱢᱠᱮ ᱧᱮᱞ ᱜᱮᱭᱟ ᱡᱮ ᱥᱟᱹᱨᱤ ᱫᱚᱨᱠᱟᱨ ᱠᱟᱱᱟ᱾ ᱢᱮᱱᱠᱷᱟᱱ ᱜᱚᱝᱠᱮ ᱟᱞᱮᱭᱟᱜ ᱦᱚᱸ ᱚᱠᱛᱚ ᱠᱚ ᱵᱟᱝ ᱦᱩᱭ ᱠᱟᱱ ᱠᱷᱟᱹᱛᱤᱨ ᱛᱮ ᱩᱱᱟᱹᱜ ᱱᱟᱯᱟᱭ ᱱᱟᱯᱟᱭ ᱴᱚᱴᱷᱟ ᱠᱚᱫᱚ ᱜᱚᱝᱠᱮ ᱵᱟᱞᱮ ᱪᱟᱞᱟᱣ ᱫᱟᱲᱮ ᱠᱟᱣᱫᱟ᱾ ᱢᱮᱱᱠᱷᱟᱱ ᱵᱩᱨᱩ ᱫᱷᱟᱥᱱᱟ ᱵᱤᱨᱵᱩᱨᱩ ᱠᱚᱫᱚᱞᱮ ᱪᱟᱞᱟᱣ ᱠᱟᱱ ᱜᱮᱭᱟ᱾ ᱟᱫᱚ ᱱᱟᱹᱭ ᱫᱷᱟᱨᱮ ᱱᱟᱹᱭ ᱠᱟᱛᱟ ᱠᱚ ᱜᱮ ᱟᱹᱣᱨᱤ ᱞᱮ ᱪᱟᱞᱟᱜᱼᱟ᱾ ᱟᱫᱚ ᱜᱚᱝᱠᱮ ᱚᱠᱛᱚ ᱠᱚᱞᱮ ᱧᱟᱢ ᱞᱮᱠᱷᱟᱱ ᱟᱞᱮ ᱦᱚᱸ ᱱᱟᱹᱭ ᱠᱟᱛᱟᱻᱻ ᱥᱮ ᱚᱱᱠᱟᱱ ᱡᱚᱞᱟᱠᱟᱨ ᱡᱟᱭᱜᱟ ᱠᱚᱞᱮ ᱪᱟᱞᱟᱜᱼᱟ ᱧᱮᱞ ᱟᱹᱜᱩ ᱡᱚᱝᱟ ᱟᱞᱮ ᱞᱟᱹᱭᱟᱠᱚ ᱥᱮ ᱵᱟᱝ ᱠᱟᱛᱷᱟ ᱨᱮ ᱜᱚᱢᱠᱮ ᱦᱚᱭ ᱡᱤᱣᱤ ᱦᱟᱥᱟ ᱦᱚᱲᱢᱟ ᱵᱟᱨᱥᱤᱧ ᱞᱟᱹᱜᱤᱫ ᱛᱚ ᱚᱠᱟ ᱥᱚᱢᱚᱭ ᱚᱠᱟ ᱞᱮᱠᱟ ᱜᱚᱫᱟᱢ ᱜᱚᱝ- ᱠᱮ ᱚᱦᱚᱸᱚᱢ ᱞᱟᱹᱭ ᱜᱮᱭᱟ ᱥᱮ ᱪᱮᱫ ᱜᱚᱝᱠᱮ?
ᱦᱳᱭ ᱜᱚᱝᱠᱮ ᱮᱠᱫᱚᱢ ᱥᱟᱹᱨᱤᱭᱟᱜ ᱜᱮ ᱱᱚᱣᱟ ᱫᱚ᱾ ᱱᱤᱛ ᱢᱮᱱᱟᱢᱟ ᱫᱷᱤᱱᱟᱹᱝ ᱜᱮ ᱵᱟᱹᱱᱩᱜ ᱢᱮᱭ ᱦᱟᱜ ᱟᱢ ᱜᱮ ᱞᱟᱹᱭ ᱜᱟᱱᱚᱜ-ᱟ ᱮᱠᱫᱚᱢ ᱚᱱᱟ ᱠᱷᱟᱹᱛᱤᱨ ᱫᱟᱬᱟᱱ ᱦᱚᱸ ᱪᱟᱞᱟᱣ ᱦᱤᱡᱩᱜ ᱵᱤᱱ ᱮᱠᱫᱚᱢ ᱢᱚᱱᱮ ᱡᱤᱣᱤ ᱠᱚᱻᱻ ᱦᱩᱭᱩᱜ ᱛᱟᱵᱤᱱᱟ ᱟᱨ ᱜᱚᱝᱠᱮ ᱱᱚᱜᱼᱚ ᱱᱚᱣᱟ ᱪᱟᱞᱟᱣ ᱨᱮᱱᱟᱜ ᱛᱚ ᱢᱤᱫᱟᱝ ᱠᱟᱨᱚᱱ ᱱᱚᱜᱼᱚ ᱱᱚᱣᱟ ᱯᱚᱫᱫᱟ ᱱᱟᱹᱭ ᱨᱮᱱ ᱤᱞᱤᱥ ᱦᱟᱹᱠᱩ ᱡᱚᱢ ᱠᱷᱟᱹᱛᱤᱨ ᱜᱮ ᱚ ᱱᱚᱣᱟ ᱥᱚᱢᱚᱭ ᱫᱚ ᱫᱟᱬᱟᱱ ᱫᱚ ᱟᱹᱰᱤ ᱵᱷᱟᱜᱮ ᱵᱩᱡᱩᱜᱼᱟ᱾ ᱪᱮᱫᱟᱜ ᱵᱟᱝ ᱜᱚᱢᱠᱮ ᱡᱟᱦᱟᱸ ᱨᱮ ᱤᱞᱤᱥ ᱦᱟᱹᱠᱩ ᱩᱱᱠᱩ ᱫᱚ ᱦᱟᱸᱜ ᱮᱢᱱᱤ ᱥᱚᱢᱚᱭ ᱨᱮᱜ ᱫᱚᱢᱮ ᱠᱚ ᱫᱟᱢᱟ ᱵᱟᱝ
ᱮᱠᱫᱚᱢ ᱮᱠᱫᱚᱢ ᱦᱮᱸ
ᱟᱫᱚ ᱚ-ᱱᱚᱣᱟ ᱥᱚᱢᱚᱭ ᱪᱟᱞᱟᱣ ᱞᱮᱱᱠᱷᱟᱱ ᱜᱚᱝᱠᱮ ᱠᱟᱹᱴᱤᱡ ᱠᱟᱹᱴᱤᱡ ᱥᱚᱥᱛᱟ ᱛᱮᱠᱚ ᱧᱟᱢᱚᱜ-ᱟ᱾ ᱩᱱᱠᱩ ᱦᱟᱹᱠᱩ ᱡᱚᱢ ᱠᱷᱟᱹᱛ- ᱛᱤᱨ ᱜᱮ ᱟᱹᱞᱤᱧ ᱫᱚ ᱚᱸᱰᱮ ᱫᱟᱲᱟᱱ ᱫᱚ ᱵᱟᱹᱲᱛᱤ ᱞᱤᱧ ᱥᱮᱱᱚᱜᱼᱟ᱾
ᱟᱪᱪᱷᱟ ᱟᱪᱪᱷᱟ ᱜᱚᱝᱠᱮ ᱛᱟᱦᱞᱮ ᱫᱚ ᱟᱵᱤᱱᱟᱜ ᱫᱚ ᱱᱚᱣᱟ ᱦᱤᱛᱚᱜ ᱱᱤᱭᱟᱹ ᱱᱤᱭᱟᱹ ᱫᱷᱟᱣ ᱟᱵᱤᱱ ᱫᱟᱬᱟᱱᱟᱜ ᱫᱟᱬᱟᱱ ᱫᱚ ᱟᱹᱰᱤ ᱱᱟᱯᱟᱭ ᱛᱮ ᱠᱟᱴᱟᱣᱮᱱ ᱛᱟᱵᱤᱱᱟ ᱯᱟᱞᱮᱫ ᱤᱭᱟᱹ ᱟᱨ ᱤᱞᱤᱥ ᱦᱟᱹᱠᱩ ᱵᱤᱱ ᱡᱚᱢ ᱠᱮᱫ ᱠᱚᱣᱟ ᱥᱮ ᱵᱟᱝ ᱜᱚᱝᱠᱮ
ᱦᱳᱭ ᱜᱚᱝᱠᱮ ᱮᱠᱫᱚᱢ
ᱟᱪᱪᱷᱟ ᱟᱪᱪᱷᱟ ᱟᱹᱰᱤ ᱱᱟᱯᱟᱭ ᱱᱟᱯᱟᱭ ᱜᱚᱝᱠᱮ ᱱᱚᱝᱠᱟ ᱫᱚ ᱢᱤᱫ ᱫᱷᱟᱣ ᱡᱚ ᱚᱱᱟ ᱠᱚᱨᱮ ᱢᱤᱫ ᱫᱷᱟᱣ ᱫᱟᱬᱟ ᱟᱹᱜᱩ ᱫᱩᱨᱠᱟᱨ ᱠᱟᱱ ᱜᱮᱭᱟ ᱵᱟᱝ ᱢᱤᱫ ᱫᱷᱟᱣ ᱧᱮᱞ ᱟᱹᱜᱩ ᱫᱩᱨᱠᱟᱨ ᱠᱟᱱ ᱜᱮᱭᱟ ᱟᱭᱢᱟ ᱟᱭᱢᱟ ᱴᱚᱴᱷᱟ ᱢᱮᱱᱟᱜ ᱛᱟᱵᱩᱱᱟ ᱟᱭᱢᱟ ᱟᱭᱢᱟ ᱡᱟᱭᱜᱟ ᱢᱮᱱᱟᱜ ᱛᱟᱵᱩᱱᱟ ᱡᱟᱦᱟᱸ ᱠᱚᱫᱚ ᱟᱵᱚ ᱵᱟᱵᱚᱱ ᱧᱮᱞ ᱟᱠᱟᱜ ᱼᱟ ᱵᱟᱵᱚᱱ ᱫᱟᱬᱟ ᱟᱠᱟᱜᱼᱟ ᱚᱱᱟ ᱪᱷᱩᱸᱛ ᱫᱩᱨᱠᱟᱨ ᱠᱟᱱ ᱜᱮᱭᱟ ᱮᱠᱫᱚᱢ ᱥᱟᱹᱨᱤ ᱠᱟᱛᱷᱟ ᱠᱟᱱ ᱜᱮᱭᱟ ᱜᱚᱢᱠᱮ
ᱦᱚᱭ ᱜᱚᱝᱠᱮ ᱮᱠᱫᱚᱢ ᱚᱱᱟ ᱠᱚᱫᱚ ᱫᱟᱬᱟᱱ ᱞᱟᱹᱠᱛᱤ ᱢᱮᱱᱟᱜ ᱟᱠᱟᱫᱟ ᱮᱠᱫᱚᱢ ᱧᱮᱞ ᱡᱚᱝ ᱞᱮᱠᱟᱱ ᱡᱟᱭᱜᱟ ᱠᱚ ᱵᱮᱱᱟᱣ ᱟᱠᱟᱫᱟ ᱡᱟᱦᱟᱸ ᱫᱚ ᱵᱟᱵᱚ ᱧᱮᱞ ᱟᱱᱠᱷᱟᱱ ᱢᱮᱫ ᱛᱮᱦᱚᱸ ᱢᱚᱱᱮ ᱠᱚ ᱦᱚᱸ ᱵᱟᱭ ᱟᱯᱱᱟᱨᱚᱜᱼᱟ
ᱦᱮᱸ ᱜᱚᱝᱠᱮ ᱛᱟᱦᱚᱞᱮ ᱱᱚᱣᱟ ᱦᱩᱰᱤᱧ ᱢᱟᱪᱷᱟ ᱜᱟᱯᱟᱞᱢᱟᱨᱟᱣ ᱨᱮ ᱟᱢ ᱥᱟᱶ ᱡᱚᱯᱲᱟᱣ ᱠᱟᱛᱮᱫ ᱟᱹᱰᱤ ᱨᱟᱹᱥᱠᱟᱹᱧ ᱵᱩᱡᱷᱟᱹᱣ ᱠᱮᱜᱼᱟ ᱟᱹᱰᱤ ᱱᱟᱯᱟᱭᱤᱧ ᱵᱩᱡᱷᱟᱹᱣ ᱠᱮᱷᱼᱟ ᱜᱚᱝᱠᱮ ᱛᱚ ᱱᱚᱣᱟ ᱦᱩᱰᱤᱧ ᱢᱟᱪᱷᱟ ᱜᱟᱞᱢᱟᱨᱟᱣ ᱫᱚ ᱱᱚᱸᱰᱮ ᱜᱮᱞᱟᱝ ᱢᱩᱪᱟᱹᱫᱟ ᱜᱚᱝᱠᱮ ᱡᱚᱦᱟᱨ ᱜᱮ ᱛᱚᱵᱮ
ᱦᱳᱭ ᱜᱚᱝᱠᱮ ᱡᱚᱦᱟᱨ ᱜᱮ
ᱦᱮᱸᱻ ᱡᱚᱦᱟᱨ ᱜᱮ ᱛᱚᱵᱮ